ᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ᱾
ᱜᱚᱝᱠᱮ ᱱᱟᱯᱟᱭ ᱵᱟᱲᱟ ᱜᱮ? ᱦᱮᱸ ᱜᱚᱝᱠᱮ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱡᱚᱢ ᱵᱟᱲᱟ ᱠᱚᱫᱚ ᱦᱮᱸ ᱡᱚᱢ ᱵᱟᱲᱟ ᱠᱚᱦᱚᱸ ᱦᱳᱭ ᱠᱟᱱᱟ᱾
ᱦᱮᱸ ᱠᱚᱢᱠᱮ ᱛᱚᱦᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱚᱲᱟᱜ ᱠᱚᱨᱮ?
ᱚᱲᱟᱜ ᱠᱚᱨᱮ ᱮᱢᱱᱤᱜᱮ ᱚᱱᱠᱟ ᱫᱩᱲᱩᱵ ᱵᱟᱲᱟᱜᱮ᱾ ᱱᱤᱛᱳᱜ ᱢᱟ ᱱᱚᱜᱼᱚᱭ ᱚᱱᱠᱟ ᱵᱷᱟᱵᱛᱮ ᱫᱟᱜ ᱡᱟᱹᱲᱤ ᱦᱚᱸ ᱵᱟᱭ ᱫᱟᱜ ᱡᱟᱹᱲᱤᱭᱮᱫᱟ᱾
ᱦᱮᱸ ᱚᱱᱠᱟ ᱫᱚᱢᱮ ᱥᱤᱛᱩᱝ ᱢᱟᱱᱮ ᱚᱲᱟᱜ ᱠᱷᱚᱱᱟᱜ ᱵᱟᱦᱨᱮ ᱵᱟᱢ ᱩᱰᱩᱠ ᱫᱟᱲᱮᱭᱟᱜᱼᱟ᱾ ᱚᱲᱟᱜ ᱨᱮᱦᱚᱸ ᱥᱩᱠ ᱵᱟᱹᱱᱩᱜ ᱟᱨ ᱱᱮᱛᱟᱨ ᱢᱟ ᱵᱩᱥᱩᱵ ᱚᱲᱟᱜ ᱠᱚᱦᱚᱸ ᱡᱚᱛᱚ ᱠᱚ ᱱᱚᱝᱠᱟ ᱵᱩᱥᱩᱵ ᱚᱲᱟᱜ ᱠᱚᱦᱚᱸ ᱵᱟᱹᱱᱩᱜ-ᱟ ᱱᱮᱛᱟᱨ ᱫᱚ ᱮᱥᱯᱮᱥᱟᱞ ᱪᱟᱵᱟ ᱠᱟᱫᱟ᱾ ᱦᱚᱸ ᱱᱚᱛᱮ ᱵᱩᱥᱩᱵ ᱚᱲᱟᱜ ᱜᱮ ᱛᱟᱦᱮᱱ ᱵᱷᱟᱜᱮ ᱛᱟᱦᱮᱸ ᱞᱮᱱᱠᱷᱟᱱ ᱞᱚᱞᱚ ᱫᱤᱱ ᱦᱚᱸ ᱨᱮᱭᱟᱲ ᱜᱮ ᱵᱩᱡᱷᱟᱜ-ᱟ ᱟᱨ ᱨᱮᱭᱟᱲ ᱫᱤᱱ ᱦᱚᱸ ᱞᱚᱞᱚ ᱜᱮ ᱵᱩᱡᱩᱜ-ᱟ᱾ ᱚᱱᱟᱛᱮ ᱪᱮᱫ ᱫᱚ ᱵᱚᱸᱜᱟ ᱜᱮ ᱛᱚ ᱜᱚᱝᱠᱮ ᱥᱮᱸᱫᱽᱨᱟ ᱠᱚ ᱪᱟᱞᱟᱣ ᱵᱟᱲᱟ ᱟᱠᱟᱱᱟ ᱵᱮᱱ ᱥᱮ ᱵᱟᱝ?
ᱩᱸ ᱥᱮᱸᱫᱽᱨᱟ ᱠᱚᱫᱚ ᱜᱚᱝᱠᱮ ᱪᱟᱞᱟᱣ ᱵᱟᱲᱟ ᱦᱩᱭ ᱟᱠᱟᱱ ᱜᱮᱭᱟ᱾
ᱚᱠᱟ ᱠᱚᱨᱮ ᱜᱚᱝᱠᱮ ᱚᱱᱠᱟ ᱪᱟᱞᱟᱣ ᱟᱠᱟᱱᱟ ᱥᱮᱸᱫᱽᱨᱟ ᱠᱚ ᱚᱱᱠᱟ
ᱦᱮᱸ ᱚᱱᱠᱟ ᱫᱚ ᱢᱟᱱᱮ ᱥᱮᱸᱫᱽᱨᱟ ᱫᱚ ᱟᱵᱚ ᱥᱟᱱᱛᱟᱲ ᱥᱟᱶᱛᱟ ᱨᱮᱱᱟᱜ ᱠᱟᱱ ᱜᱮᱭᱟ᱾ ᱪᱟᱞᱟᱣ ᱫᱚ ᱪᱟᱞᱟᱣ ᱵᱟᱲᱟ ᱦᱩᱭ ᱚᱱᱠᱟ ᱪᱟᱞᱟᱣ ᱦᱩᱭ ᱠᱟᱱᱟ ᱚᱱᱟ ᱱᱚᱭᱮᱜᱨᱟᱢ ᱵᱤᱨ ᱚᱱᱛᱮ ᱪᱟᱞᱟᱣ ᱦᱩᱭ ᱟᱠᱟᱱᱟ᱾ ᱜᱤᱨᱟᱹ ᱵᱤᱨ ᱥᱮᱸᱫᱽᱨᱟ ᱜᱮ ᱩᱱᱠᱩ ᱫᱚ ᱛᱟᱢ ᱛᱚ ᱩᱲᱤᱥᱥᱟ ᱥᱮᱱ ᱪᱟᱞᱟᱣ ᱦᱩᱭᱩ ᱟᱠᱟᱱ ᱛᱟᱦᱮᱸᱫ, ᱚᱱᱟ ᱦᱚᱸ ᱜᱤᱨᱟᱹᱵᱤᱨ ᱥᱮᱸᱫᱽᱨᱟ ᱜᱮ᱾ ᱟᱨ ᱜᱚᱝᱠᱮ ᱱᱮᱛᱟᱨ ᱥᱮᱸᱫᱽᱨᱟ ᱠᱤᱱᱛᱩ ᱥᱮᱱ ᱦᱩᱭ ᱠᱟᱱᱟ᱾
ᱦᱮᱸ
ᱱᱮᱛᱟᱨ ᱧᱮᱞᱚᱜ ᱠᱟᱱᱟ ᱢᱤᱢᱤᱫᱴᱟᱝ ᱡᱤᱵ ᱡᱤᱭᱟᱹᱞᱤ ᱜᱮᱠᱚ ᱟᱫ ᱪᱟᱵᱟᱜ ᱠᱟᱱᱟ᱾
ᱦᱮᱸᱛᱚ ᱟᱹᱰᱤ ᱜᱟᱱ
ᱠᱤᱱᱛᱩ ᱩᱱᱠᱩ ᱡᱤᱭᱟᱹᱞᱤ ᱥᱮᱸᱫᱽᱨᱟ ᱦᱩᱭᱩᱜ ᱠᱟᱱᱟ᱾ ᱠᱤᱱᱛᱩ ᱡᱟᱦᱟᱸᱭ ᱡᱤᱭᱟᱹᱞᱤ ᱠᱚ ᱜᱚᱡ ᱦᱩᱭᱩᱜ ᱠᱟᱱᱟ᱾ ᱩᱱᱠᱩ ᱠᱚᱫᱚ ᱵᱟᱝᱼᱟ᱾ ᱡᱟᱦᱟᱸ ᱠᱚ ᱠᱩ ᱡᱤᱭᱟᱹᱞᱤ ᱵᱟᱝ ᱜᱚᱡ ᱦᱩᱭᱩᱜ ᱠᱟᱱ ᱜᱮᱭᱟ ᱩᱱᱠᱩ ᱠᱚ ᱢᱟᱱᱮ ᱡᱤᱭᱟᱹᱞᱤ ᱠᱚ ᱢᱟᱱᱮ ᱜᱚᱡ ᱪᱟᱵᱟᱜ ᱠᱟᱱᱟ ᱠᱚ ᱥᱮᱠᱚ ᱦᱟᱹᱯᱤᱫ ᱪᱟᱵᱟᱜ ᱠᱟᱱᱟ᱾ ᱛᱟᱦᱚᱞᱮ ᱜᱚᱝᱠᱮ ᱩᱱᱠᱩ ᱵᱟᱨᱮ ᱛᱮ ᱟᱢ ᱪᱮᱜ ᱮᱢ ᱞᱟᱹᱭ ᱮᱫᱟ?
ᱛᱚ ᱦᱟᱹᱯᱤᱫ ᱪᱟᱵᱟᱜ ᱠᱟᱱᱟ ᱠᱚ ᱡᱚᱛᱚ ᱛᱚ ᱩᱱᱠᱩ ᱟᱵᱚ, ᱟᱞᱚᱵᱚ ᱟᱞᱚ ᱵᱚ ᱥᱮᱸᱫᱨᱟ ᱠᱚᱢᱟ, ᱵᱚᱞᱛᱮ ᱤᱱᱟᱹᱠᱷᱟᱱ ᱟᱨ ᱪᱮᱭ ᱪᱩᱯᱲᱩᱡ ᱵᱤᱨᱵᱩᱨᱩ ᱠᱚᱦᱚᱸ ᱢᱟᱱᱮ ᱪᱮᱣ ᱪᱩᱯᱲᱡ ᱛᱮ ᱟᱸᱫᱳᱲ ᱨᱟᱜ ᱛᱮᱠᱚ ᱟᱸᱫᱳᱲ ᱠᱟᱜ-ᱟ᱾ ᱡᱟᱦᱟᱸ ᱪᱟᱭ ᱥᱟᱸᱡ ᱥᱩᱸᱡ ᱪᱮᱬᱮ ᱪᱩᱯᱲ ᱡᱷᱚᱛᱚ ᱠᱚ ᱟᱵᱚ ᱜᱮᱛᱚ ᱵᱚ ᱜᱚᱡ ᱪᱟᱵᱟᱠᱮᱫ ᱠᱚᱣᱟ ᱪᱟᱣᱮ ᱪᱩᱯᱲᱩᱡ ᱢᱟ᱾
ᱥᱮᱸᱫᱽᱨᱟᱭᱮᱜ ᱠᱚᱣᱟ ᱵᱚᱱᱼᱼ ᱚᱱᱠᱟᱜᱮ ᱥᱮᱸᱫᱽᱨᱟ ᱜᱚᱡᱮᱫ ᱠᱚᱣᱟᱵᱚ ᱟᱨ ᱱᱮᱛᱟᱨᱟᱜ ᱟᱹᱛᱩᱩ ᱛᱚ ᱥᱮᱸᱫᱽᱨᱟ ᱠᱚ ᱪᱟᱜ ᱜᱮᱭᱟ ᱠᱚ ᱟᱹᱛᱩ ᱠᱚᱨᱮ ᱡᱟᱦᱟᱸᱭ ᱠᱚ ᱦᱤᱡᱩᱜ ᱠᱟᱱ ᱠᱚᱠᱚ ᱜᱚᱡᱮᱜ ᱠᱚᱣᱟ ᱵᱤᱨ ᱨᱮ ᱠᱚ ᱪᱟᱜ ᱠᱟᱱᱟ ᱠᱩᱞᱟᱹᱭ ᱠᱚ ᱟᱨᱦᱚᱸ ᱤᱱᱠᱟᱹ ᱡᱤᱞ ᱠᱚᱼᱼ ᱡᱷᱚᱛᱚ ᱵᱚ ᱜᱚᱡ ᱪᱚᱵᱟᱭᱮᱫ ᱠᱚᱣᱟ ᱛᱚ ᱚᱱᱠᱟ ᱟᱞᱚᱵᱚᱱ ᱜᱚᱡ ᱠᱚᱢᱟ ᱚᱱᱟᱜᱮᱼᱼ ᱵᱚᱨᱪᱚᱢ ᱟᱨᱚᱵᱚ ᱟᱹᱥᱩᱞ ᱠᱚᱢᱟ ᱵᱟᱝᱠᱷᱟᱱ ᱢᱚᱡᱽ ᱛᱮᱠᱚ ᱛᱟᱦᱮᱸᱱᱟ ᱮᱱᱠᱷᱟᱱ᱾
ᱮᱠᱫᱚᱢ-ᱮᱠᱫᱚᱢ ᱜᱚᱝᱠᱮ ᱱᱩᱠᱩ ᱡᱟᱦᱟᱸᱭᱼᱼ ᱱᱩᱠᱩ ᱵᱤᱥᱮᱥ ᱠᱟᱭᱛᱮ ᱡᱟ ᱧᱮᱞᱚᱜ ᱠᱟᱱᱟ ᱱᱩᱠᱩ ᱩᱸᱴ ᱪᱮᱸᱬᱮᱼᱼ ᱠᱤᱝᱵᱟ ᱩᱱᱠᱩ ᱜᱷᱮᱨᱣᱟ ᱪᱮᱸᱬᱮᱼᱼ
ᱦᱮᱸ ᱜᱚᱝᱠᱮᱼᱼ
ᱠᱤᱝᱵᱟ ᱯᱟᱣᱨᱟ ᱠᱚᱫᱚ ᱚᱲᱟᱜ ᱠᱚᱨᱮ ᱢᱮᱱᱟᱜᱼᱼ ᱠᱚᱣᱟ ᱩᱸ ᱟᱹᱰᱤ ᱩᱱᱠᱩ ᱰᱷᱤᱯᱪᱩ ᱪᱮᱸᱬᱮ ᱠᱚ ᱚᱝᱠᱟ ᱫᱚ ᱵᱟᱝᱠᱚ ᱧᱮᱞᱚᱜ ᱠᱟᱱᱟ᱾ ᱛᱟᱞᱦᱮ ᱩᱱᱠᱩ ᱫᱚ ᱚᱱᱠᱟᱼᱼ ᱦᱟᱹᱯᱤᱫ ᱪᱟᱵᱟᱜ ᱠᱟᱱᱟ ᱠᱚ ᱚᱝᱠᱟ ᱢᱤᱫᱴᱟᱹᱝ ᱡᱟᱭ ᱱᱤᱨᱫᱤᱥᱴᱚ ᱡᱟᱭᱜᱟ ᱨᱮ ᱩᱱᱠᱩᱼᱼ ᱩᱢ ᱟᱹᱜᱩ ᱠᱟᱛᱮ ᱫᱚᱦᱚ ᱠᱟᱠᱚ ᱦᱩᱭᱩᱜᱼᱼ ᱟ ᱡᱟᱛᱮ ᱩᱱᱠᱩ ᱦᱚᱸ ᱟᱞᱚ ᱠᱚ ᱢᱩᱪᱟᱹᱫᱚᱜ-ᱢᱟ,
ᱦᱮᱸ
ᱛᱟᱦᱮ ᱜᱚᱝᱠᱮ ᱟᱯᱮᱥᱮᱫ ᱚᱱᱛᱮ ᱥᱮᱸᱫᱽᱨᱟ ᱠᱚ ᱦᱩᱭᱩᱜ ᱜᱮᱭᱟ?
ᱦᱮᱸ ᱜᱚᱝᱠᱮ ᱟᱞᱮᱥᱮᱫ ᱥᱮᱸᱫᱽᱨᱟ ᱠᱚ ᱜᱮ ᱪᱟᱞᱟᱣ ᱵᱟᱲᱟ ᱦᱩᱭ ᱠᱟᱱ ᱜᱮᱭᱟ ᱥᱮᱸᱫᱽᱨᱟ ᱠᱚᱼᱼ ᱚᱝᱠᱟ ᱟᱫᱚ ᱡᱮᱢᱚᱱ ᱛᱟᱨᱯᱚᱨᱮ ᱛᱷᱮᱠ ᱚᱵᱫᱤ ᱚᱱᱟ ᱠᱚᱜᱮ ᱪᱟᱞᱟᱣ ᱦᱩᱭ ᱠᱟᱱᱟ ᱪᱟᱞᱟᱣ ᱦᱩᱭ ᱠᱟᱱᱟ ᱚᱱᱠᱟᱼᱼ ᱥᱮᱸᱫᱽᱨᱟ ᱵᱚᱞᱛᱮ ᱫᱚ ᱩᱸ ᱠᱩᱞᱟᱹᱭ ᱜᱚᱡ, ᱛᱟᱯᱚᱨᱮ ᱮᱸᱜ ᱛᱩᱞᱟᱹᱭ ᱜᱚᱡ ᱥᱩᱠᱨᱤ ᱜᱚᱡᱼᱼ ᱚᱱᱠᱟ ᱪᱟᱨ ᱯᱷᱮᱨᱟ ᱜᱚᱝᱠᱮ ᱩᱸ ᱥᱮᱸᱫᱽᱨᱟ ᱡᱚᱠᱷᱚᱱ ᱟᱣᱤᱱ ᱪᱟᱜ ᱛᱟᱦᱮᱸᱜ ᱪᱮᱫ ᱠᱚᱯᱮ ᱤᱫᱤᱭ ᱛᱟᱦᱮᱸᱜ ᱚᱱᱠᱟ ᱥᱮᱸᱫᱽᱨᱟ ᱪᱟᱜ ᱥᱩᱢᱚᱭ?
ᱥᱮᱸᱫᱽᱨᱟ ᱪᱟᱞᱟᱜ ᱥᱚᱢᱚᱭ ᱫᱚ ᱚᱝᱠᱟ ᱤᱫᱤ ᱛᱟᱨᱟᱭᱟᱞᱮ ᱮᱸᱜᱼᱼ ᱟᱸᱜ ᱥᱟᱨᱞᱮ ᱤᱫᱤᱭᱟ, ᱟᱨᱼᱼ ᱠᱟᱹᱯᱤ ᱞᱮ ᱤᱫᱤᱭᱟ ᱟᱨ, ᱟᱨ ᱥᱟᱠᱚᱣᱟ ᱞᱮ ᱤᱫᱤᱭᱟ ᱥᱟᱠᱚᱣᱟ
ᱜᱚᱝᱠᱮ ᱥᱟᱠᱣᱟ ᱛᱮᱫᱚ ᱥᱟᱠᱚᱣᱟ ᱛᱮᱫᱚ ᱪᱮᱫᱼᱼ
ᱮᱸ ᱥᱟᱠᱚᱣᱟ ᱞᱮ ᱤᱫᱤᱭᱟ ᱟᱨ ᱫᱟ ᱡᱟᱜᱮ ᱫᱟᱠᱟ ᱯᱚᱴᱚᱢ ᱠᱚ ᱛᱟᱦᱮᱸᱱᱟ ᱚᱱᱟ ᱠᱚᱜᱮ ᱤᱫᱤᱭᱟᱞᱮ ᱜᱚᱝᱠᱮ᱾
ᱚᱸ ᱟᱞᱮ ᱥᱮᱜ ᱚᱝᱠᱟ ᱜᱮ ᱧᱮᱞ ᱦᱩᱭ ᱠᱟᱱᱟ ᱟᱜ ᱥᱟᱨ ᱠᱷᱮᱪᱟ ᱫᱚ ᱠᱷᱮᱪᱟ ᱠᱚᱠᱚ ᱤᱫᱤᱭᱟ᱾ ᱥᱟᱠᱚᱣᱟ ᱠᱚ ᱫᱟᱠᱟ ᱠᱚᱴᱚᱢ ᱚᱝᱠᱟᱜᱮ ᱛᱚᱼᱼ ᱟᱵᱚ ᱥᱟᱱᱛᱟᱲ ᱥᱚᱢᱟᱡ ᱫᱚ ᱛᱚ ᱢᱮᱱᱟᱜ ᱟᱛᱚ ᱡᱩᱫᱤ ᱰᱟᱹᱝᱜᱩᱣᱟᱹ ᱠᱚᱲᱟ ᱠᱷᱟᱱᱮ ᱠᱟᱱ ᱠᱷᱟᱱᱮᱢ ᱩᱸᱜ ᱟᱡᱫᱤᱭᱟᱹ ᱵᱩᱨᱩ ᱥᱮᱸᱫᱽᱨᱟ ᱵᱤᱨ ᱪᱟᱞᱟᱣ ᱠᱟᱛᱮᱜ ᱨᱩᱣᱟᱹᱲ ᱦᱮᱜᱡᱚᱼᱟᱢ᱾ ᱟᱨ ᱠᱩᱲᱤ ᱠᱟᱱ ᱠᱷᱟᱱᱮᱢ ᱪᱟᱠᱚᱞ ᱛᱟᱲᱤ ᱯᱟᱛᱟ ᱟᱵᱚ ᱥᱟᱱᱛᱟᱲ ᱥᱚᱢᱟᱡ ᱨᱮ ᱢᱮᱱᱟᱜ ᱟᱛᱚ, ᱮᱠᱟ ᱦᱚᱲ ᱚᱸᱰᱮ ᱪᱟᱞᱟᱣ ᱠᱟᱛᱮ ᱨᱩᱣᱟᱹᱲ ᱦᱤᱡᱩᱜ ᱢᱮ᱾ ᱛᱚ
ᱚᱸᱰᱮ ᱫᱚ ᱮᱭ ᱠᱟᱨᱚᱱ ᱛᱮ ᱟᱸᱡᱚᱢ ᱵᱟᱲᱟ ᱦᱩᱭ ᱠᱟᱱᱟ, ᱯᱟᱹᱦᱤᱞ ᱦᱟᱯᱟᱢ ᱠᱚ ᱴᱷᱮᱱ ᱮᱭᱟᱨᱚᱱ ᱛᱮᱠᱚ ᱞᱟᱹᱭᱟ ᱵᱟᱝ ᱢᱟ ᱚᱸᱰᱮᱱᱟᱜ ᱟᱡᱳᱫᱤᱭᱟᱹ ᱵᱩᱨᱩ ᱵᱤᱨ ᱥᱮᱸᱫᱽᱨᱟ ᱚᱸᱰᱮ ᱫᱚ ᱵᱟᱝ ᱟᱹᱰᱤ ᱦᱟᱯᱲᱟᱜ ᱦᱟᱯᱲᱟᱜ ᱵᱤᱧ ᱠᱚ ᱢᱮᱱᱟᱜ ᱠᱚᱣᱟ, ᱡᱤᱞ ᱠᱚ ᱢᱮᱱᱟᱜ ᱠᱚᱣᱟ ᱟᱨ ᱛᱟᱹᱨᱩᱵ ᱠᱚ ᱢᱮᱱᱟᱜ ᱠᱚᱣᱟ ᱠᱩᱞ ᱵᱟᱱᱟ ᱠᱚ ᱢᱮᱱᱟᱜ ᱠᱚᱣᱟ ᱦᱟᱹᱛᱤ ᱠᱚ ᱢᱮᱱᱟᱜ ᱠᱚᱣᱟ᱾ ᱚᱱᱟ ᱠᱷᱟᱹᱛᱤᱨ ᱢᱚᱛᱞᱚᱵ ᱚᱸᱰᱮ ᱠᱷᱚᱱ ᱩᱱᱠᱩᱣᱟᱜ ᱢᱚᱪᱟ ᱠᱷᱚᱱᱟᱜ ᱫᱮᱠᱚ ᱡᱩᱫᱤ ᱨᱩᱣᱟᱹ ᱦᱮᱡ ᱫᱟᱲᱮᱭᱟᱜᱼᱟ ᱮᱱᱠᱷᱟᱱ ᱠᱚᱲᱟ ᱠᱟᱱᱟᱢ, ᱟᱨ ᱠᱩᱲᱤ ᱫᱚ ᱱᱚᱝᱠᱟ ᱵᱟᱝᱢᱟ ᱪᱷᱟᱠᱚᱞ ᱛᱟᱲᱤ ᱯᱟᱛᱟ ᱞᱟᱹᱭᱟᱠᱚ ᱚᱸᱰᱮ ᱫᱚ ᱫᱚᱢᱮ ᱠᱚ ᱦᱚᱲᱚᱜᱼᱟ ᱥᱮ ᱪᱮᱫᱠᱟ ᱚᱝᱠᱟ ᱟᱸᱡᱚᱢ ᱵᱟᱲᱟ ᱦᱩᱭ ᱠᱟᱱᱟ᱾ ᱛᱚ ᱚᱸᱰᱮ ᱠᱷᱚᱱ ᱡᱩᱫᱤ ᱨᱩᱣᱟᱹᱲ ᱦᱮᱡ ᱫᱟᱲᱮᱭᱟᱜᱼᱟ ᱫᱚ ᱠᱩᱲᱤ ᱠᱟᱱᱟ ᱢᱮᱱᱛᱮ ᱟᱵᱚ ᱥᱟᱱᱛᱟᱲ ᱦᱚᱲ ᱢᱤᱫᱴᱟᱝ ᱞᱟᱹᱭᱟ ᱟᱠᱚ ᱦᱟᱯᱲᱟᱢ ᱠᱚ ᱚᱝᱠᱟ᱾
ᱦᱮᱸ ᱦᱮᱸ ᱜᱚᱝᱠᱮ ᱱᱚᱣᱟ ᱫᱚ ᱟᱹᱞᱤᱧ ᱦᱚᱞᱤᱧ ᱟᱸᱡᱚᱢ ᱟᱠᱟᱫ ᱜᱮᱭᱟ, ᱢᱟᱱᱮ ᱤᱥ ᱡᱩᱫᱤ ᱟᱢ ᱠᱚᱲᱟ ᱠᱟᱱ ᱠᱷᱟᱱ ᱠᱷᱟᱱ ᱫᱚᱢ ᱡᱫᱤᱭᱟᱹᱭᱟᱹ ᱵᱩᱨᱩ ᱠᱷᱚᱱ ᱥᱮᱸᱫᱽᱨᱟ ᱠᱟᱛᱮᱫ ᱦᱤᱡᱩᱜ ᱢᱮ ᱨᱩᱣᱟᱹᱲ ᱦᱤᱡᱩᱜ ᱢᱮ, ᱟᱨ ᱡᱩᱫᱤᱢ ᱠᱩᱲᱤ ᱠᱟᱱ ᱠᱷᱟᱱ ᱫᱚ ᱟᱢ ᱪᱟᱠᱚᱞᱛᱟᱲᱤ ᱪᱷᱟ ᱛᱟ ᱥᱮᱱ ᱠᱟᱛᱮ ᱨᱩᱣᱟᱹᱲ ᱦᱤᱡᱩᱜ ᱢᱮ, ᱜᱚᱝᱠᱮ ᱚᱱᱟ ᱫᱚ ᱟᱹᱞᱤᱧ ᱦᱚᱞᱤᱧ ᱟᱸᱡᱚᱢ ᱠᱟᱜ ᱜᱮᱭᱟ᱾
ᱦᱮᱸ ᱜᱚᱢᱠᱮ᱾
ᱦᱩᱸ ᱟᱨ ᱜᱚᱝᱠᱮ ᱢᱟᱱᱮ ᱟᱞᱤᱧ ᱱᱚᱣᱟᱞᱤᱧ ᱞᱟᱹᱭ ᱦᱚᱪᱚᱭᱫᱟ ᱟᱵᱚᱣᱟᱜ ᱡᱟᱦᱟᱸ ᱥᱮᱸᱫᱽᱨᱟ ᱢᱮᱱᱟᱜ ᱠᱟᱫᱟ ᱚᱱᱟ ᱫᱚ ᱥᱟᱱᱛᱟᱲ ᱥᱟᱶᱛᱟ ᱨᱮ ᱢᱮᱱᱟᱜᱼᱟ᱾ ᱡᱟᱦᱟᱸ ᱱᱚᱣᱟ ᱜᱤᱨᱟᱹ ᱥᱮᱸᱫᱽᱨᱟ ᱠᱟᱛᱮᱜ ᱡᱟᱦᱟᱸ ᱢᱟᱨᱟᱝ ᱢᱟᱨᱟᱝ ᱥᱮᱸᱫᱽᱨᱟ ᱢᱮᱱᱟᱜ ᱛᱟ ᱜᱤᱨᱟᱹ ᱜᱤᱨᱟᱹ ᱵᱤᱨ ᱥᱮᱸᱫᱽᱨᱟ ᱡᱟᱦᱟᱸ ᱢᱮᱱᱟᱜ ᱛᱟᱵᱚᱱᱟ ᱚᱱᱟ ᱫᱚ ᱜᱚᱢ ᱠᱮ ᱟᱞᱚᱢ ᱢᱩᱪᱟᱹᱫᱚᱜ ᱢᱟ ᱚᱱᱟ ᱫᱚ ᱟᱞᱤᱧ ᱯᱟᱦᱴᱟ ᱠᱷᱚᱱᱟᱜ ᱟᱞᱚᱢ ᱢᱩᱪᱟᱹᱫᱚᱜ ᱛᱟᱵᱚᱱ ᱢᱟ᱾ ᱠᱟᱨᱚᱱ ᱟᱵᱚ ᱡᱟᱦᱟᱥ ᱡᱮᱦᱮᱛᱩ ᱥᱟᱱᱛᱟᱲ ᱥᱟᱶᱛᱟ ᱨᱮ ᱢᱮᱱᱟᱜᱼᱟ ᱚᱱᱟ ᱫᱚ ᱮᱠᱟᱞ ᱢᱟᱱᱮ ᱵᱚᱪᱷᱚᱨ ᱨᱮ ᱢᱤᱫ ᱫᱷᱟᱣ ᱥᱮᱸᱫᱽᱨᱟ ᱫᱚ ᱩᱪᱤᱛ ᱜᱮ ᱛᱟᱵᱚᱱ᱾
ᱦᱮᱸ᱾
ᱦᱮᱸ᱾
ᱛᱚᱵᱮ ᱱᱮᱛᱟᱨ ᱱᱮᱛᱟᱨ ᱠᱚ ᱪᱟᱞᱟᱜ ᱠᱟᱱᱟ ᱥᱮ ᱵᱟᱝ ᱛᱚᱵᱮ ᱟᱯᱮ ᱟᱯᱮ ᱠᱚᱯᱮ ᱪᱟᱞᱟᱜ ᱠᱟᱱᱟ ᱥᱮ ᱵᱟᱝ ᱱᱮᱛᱟᱨ ᱥᱮᱸᱫᱽᱨᱟ?
ᱜᱚᱢᱠᱮ ᱚᱝᱠᱟ ᱥᱮᱸᱫᱽᱨᱟ ᱫᱚ ᱚᱝᱠᱟ ᱜᱤᱨᱟᱹ ᱵᱤᱨ ᱥᱮᱸᱫᱽᱨᱟ ᱠᱚᱜᱮ ᱥᱮᱱ ᱦᱩᱭᱩᱜᱼᱟ᱾ ᱱᱚᱝᱠᱟ ᱮᱢᱱᱤ ᱪᱷᱳᱴᱚ ᱠᱷᱟᱴᱳ ᱥᱮᱸᱫᱽᱨᱟ ᱠᱚᱫᱚ ᱵᱟᱝᱟ ᱚᱱᱟ ᱠᱚᱫᱚ ᱥᱮᱸᱫᱽᱨᱟ ᱫᱚ ᱵᱟᱭ ᱵᱷᱟᱹᱜᱤᱭᱟ, ᱡᱟᱦᱟᱸ ᱟᱵᱚᱣᱟᱜ ᱥᱟᱶᱛᱟ ᱥᱟᱶᱛᱟᱨ ᱨᱮ ᱢᱮᱱᱟᱜᱼᱟ ᱜᱤᱨᱟᱹᱵᱤᱨ ᱥᱮᱸᱫᱽᱨᱟ ᱠᱚ ᱚᱱᱟ ᱠᱚᱫᱚ ᱜᱟᱱᱚᱜᱼᱟ᱾ ᱟᱨ ᱪᱷᱳᱴᱚ ᱠᱷᱟᱴᱳ ᱥᱟᱨᱜᱟ ᱜᱚᱡ ᱚᱠᱟᱨᱮ ᱛᱩᱲ ᱜᱚᱡ ᱚᱠᱟᱨᱮ ᱪᱮᱬᱮ ᱜᱚᱡ ᱚᱱᱟ ᱠᱚᱫᱚ ᱵᱟᱭ ᱵᱷᱟᱞᱮᱭᱟ ᱚᱱᱟ ᱠᱚᱫᱚ ᱵᱚᱱ ᱵᱚᱱᱫᱚ ᱩᱪᱤᱛ ᱫᱚᱨᱠᱟᱨ᱾
ᱦᱮᱸ ᱜᱚᱢᱠᱮ ᱦᱮᱸ ᱴᱷᱤᱠ ᱴᱷᱤᱠ᱾ ᱚᱱᱟ ᱛᱮᱜᱮ ᱢᱟ ᱢᱤᱫ ᱫᱤᱱ ᱦᱤᱞᱳᱜ ᱱᱚᱝᱠᱟ ᱥᱮᱴᱮᱨᱟ ᱩᱝᱠᱩ ᱟᱵᱚ ᱚᱲᱟᱜ ᱫᱷᱟᱨᱮ ᱠᱚᱨᱮ ᱡᱟᱦᱟᱸ ᱛᱩᱲ ᱠᱚ ᱥᱟᱨᱜᱟ ᱠᱚᱵᱚᱱ ᱧᱮᱞ ᱵᱟᱲᱟᱭᱮᱫ ᱠᱚᱣᱟ, ᱩᱱᱠᱩ ᱦᱚᱸ ᱵᱟᱝ ᱵᱟᱹᱧ ᱧᱮᱞ ᱯᱩᱨᱟᱹ ᱠᱚ ᱦᱟᱹᱯᱤᱫ ᱩᱛᱩᱜᱼᱟ
ᱮᱠᱫᱚᱢ ᱮᱠᱫᱚᱢ ᱢᱟᱱᱮ ᱩᱱᱠᱩ ᱠᱚᱫᱚ ᱜᱚᱡ ᱩᱪᱤᱛ ᱫᱚᱨᱠᱟᱨ ᱵᱟᱝ
ᱦᱮᱸ
ᱟᱪᱪᱷᱟ ᱜᱚᱢᱠᱮ ᱟᱨ ᱡᱟ ᱧᱮᱞᱚᱜ ᱠᱟᱱᱟ ᱠᱤᱪᱷᱩ ᱠᱤᱪᱷᱩ ᱟᱹᱛᱩ ᱨᱮ ᱢᱟᱱᱮ ᱦᱚᱲ ᱠᱚ ᱠᱚ ᱚᱱᱠᱟ ᱵᱟᱝ ᱠᱚ ᱥᱤᱠᱷᱱᱟᱹᱛ ᱜᱮᱛᱮ ᱢᱟᱱᱮ ᱱᱩᱠᱩ ᱥᱟᱨᱜᱟ, ᱛᱩᱲ, ᱪᱮᱸᱬᱮ, ᱜᱩᱰᱩ, ᱪᱮᱢᱮᱧ, ᱛᱚᱨᱦᱚᱫ ᱡᱟᱦᱟᱸ ᱛᱤᱱᱟᱹᱜ ᱢᱮᱱᱟᱜ ᱟᱠᱟᱫ ᱠᱚᱣᱟ ᱛᱟᱞᱦᱮ ᱱᱩᱠᱩ ᱠᱚ ᱥᱮᱸᱫᱽᱨᱟᱭᱮᱫ ᱠᱚᱣᱟ ᱛᱟᱦᱚᱞᱮ ᱚᱱᱟ ᱤᱫᱤᱠᱟ ᱠᱟᱛᱮᱜ ᱟᱵᱤᱱ ᱪᱮᱫ ᱵᱤᱱ ᱢᱮᱱᱟ?
ᱛᱚ ᱡᱮᱛᱚ ᱟᱵᱚᱥ ᱵᱤᱥᱤᱨ ᱵᱷᱟᱜᱽ ᱜᱮ ᱟᱵᱚ ᱥᱟᱱᱛᱟᱲ ᱠᱚ ᱧᱮᱞ ᱦᱩᱭ ᱟᱠᱟᱱᱟ ᱛᱚ ᱾ ᱥᱤᱠᱷᱱᱟᱹᱛ ᱛᱷᱟᱲ ᱠᱷᱚᱱ ᱫᱚ ᱢᱟᱱᱮ ᱮᱴᱟᱜ ᱪᱷᱟᱹᱛᱤᱠ ᱡᱟᱹᱛᱤ ᱥᱮ ᱮᱴᱟᱜ ᱢᱟᱱᱮ ᱡᱟᱹᱛᱤ ᱠᱷᱚᱱ ᱫᱚ ᱟᱵᱚ ᱥᱟᱱᱛᱟᱲ ᱡᱟᱹᱛᱤ ᱫᱚ ᱚᱞᱚᱜ ᱯᱟᱲᱦᱟᱜ ᱟᱹᱰᱤ ᱠᱚ ᱯᱟᱹᱪᱷᱞᱟᱹ ᱜᱮᱭᱟ ᱛᱚ ᱚᱱᱟᱱ ᱛᱚ ᱟᱞᱚ ᱠᱚ ᱥᱮᱸᱫᱽᱨᱟ ᱠᱚᱢᱟ ᱛᱚ ᱚᱱᱟᱜᱮ ᱪᱮᱫ ᱞᱤᱧ ᱢᱮᱱᱟ ᱛᱚ ᱡᱮ ᱚᱞᱚᱜ ᱯᱟᱲᱦᱟᱜ ᱠᱚ ᱥᱮᱸᱲᱟᱭ ᱢᱟ ᱥᱤᱠᱷᱱᱟᱹᱛᱚᱜ ᱢᱟᱠᱚ ᱵᱩᱡ ᱢᱟᱠᱚ ᱡᱮ ᱱᱩᱝᱠᱩ ᱵᱟᱠᱚ ᱛᱟᱦᱮ ᱞᱮᱱᱠᱷᱟᱡ ᱟᱵᱚ ᱢᱟᱱᱮ ᱫᱷᱟᱹᱨᱛᱤ ᱨᱮ ᱠᱟᱹᱴᱤᱡ ᱴᱷᱤᱠ ᱠᱟᱹᱡᱽ ᱧᱚᱜ ᱢᱟᱱᱮ ᱥᱟᱸᱡ ᱥᱩᱭᱴᱧ ᱧᱚᱜ ᱵᱩᱡᱷᱟᱹᱜᱼᱟ
ᱮᱠᱫᱚᱢ ᱮᱠᱫᱚᱢ ᱜᱚᱝᱠᱮ ᱱᱩᱠᱩ ᱡᱩᱫᱤ ᱵᱚᱱ ᱜᱚᱡ ᱠᱚᱣᱟ ᱛᱟᱦᱚᱞᱮ ᱱᱩᱠᱩ ᱟᱵᱚᱣᱟᱜ ᱱᱚᱣᱟ ᱫᱷᱟᱹᱨᱛᱤ ᱯᱩᱨᱤ ᱪᱮᱬᱮ ᱪᱩᱯᱲᱩᱡ ᱠᱚᱣᱟᱜ ᱨᱟᱜ ᱟᱸᱡᱚᱢ ᱛᱮᱜᱮ ᱢᱟᱱᱮ ᱟᱵᱚᱣᱟᱜ ᱫᱷᱟᱨᱛᱤ ᱨᱮ ᱵᱷᱟᱹᱜᱤ ᱵᱩᱡᱷᱟᱹᱜᱼᱟ ᱟᱨ ᱡᱩᱫᱤ ᱪᱮᱬᱮ ᱪᱤᱯᱲᱩᱫᱴᱡ ᱠᱚ ᱵᱟᱝ ᱠᱚ ᱛᱟᱦᱮᱸ ᱠᱚᱜᱼᱟ ᱛᱟᱞᱦᱮ ᱠᱷᱟᱱ ᱫᱚ ᱩᱱᱠᱩᱣᱟᱜ ᱨᱟᱜ ᱦᱚᱸ ᱵᱟᱝᱵᱚᱱ ᱟᱸᱡᱚᱢ ᱞᱮᱠᱷᱟᱱ ᱟᱵᱚ ᱪᱮᱫ ᱞᱮᱠᱟ ᱵᱚᱱ ᱵᱩᱡᱟ
ᱦᱩᱸ ᱟᱦᱻ ᱟ ᱜᱚᱢᱠᱮ ᱱᱮᱛᱟᱨ ᱫᱚ ᱧᱮᱞᱚᱜ ᱠᱟᱱ ᱜᱮᱭᱟ ᱛᱚ ᱢᱟᱱᱮ ᱟᱵᱚ ᱥᱟᱱᱛᱟᱲ ᱥᱚᱢᱟᱡ ᱨᱮ ᱧᱮᱞ ᱦᱩᱭ ᱠᱟᱱᱟ ᱡᱮ ᱩᱸᱜ ᱚᱱᱮ ᱮᱴᱟᱜ ᱡᱟᱹᱛᱤ ᱠᱷᱚᱱ ᱚᱞᱚᱜ ᱯᱟᱲᱦᱟᱜ ᱛᱮᱵᱚ ᱠᱚᱢ ᱜᱮᱭᱟ ᱱᱮᱛᱟᱨ ᱫᱚ ᱟᱵᱚ ᱥᱟᱱᱛᱟᱲ ᱥᱚᱢᱟᱡᱽ ᱨᱮ ᱢᱟᱱᱮ ᱟᱱᱟ ᱠᱟᱨᱮ ᱯᱨᱳᱜᱨᱟᱢ ᱚᱠᱟᱨᱮ ᱪᱮᱫ ᱚᱱᱟᱜᱮ ᱵᱟᱲᱛᱤ ᱧᱮᱞᱚᱜ ᱠᱟᱱᱟ ᱡᱟᱦᱟᱭ ᱜᱮ ᱢᱟᱱᱮ ᱚᱞᱚᱜ ᱯᱟᱲᱦᱟᱣ ᱥᱮᱫ ᱫᱚ ᱤᱥᱠᱩᱞ ᱵᱚᱨᱪᱷᱚᱢ ᱵᱟᱭ ᱪᱟᱞᱟᱜᱼᱟ ᱛᱟᱣ ᱨᱮ ᱦᱚᱸ ᱯᱨᱳᱜᱨᱟᱢ ᱧᱮᱞ ᱫᱚᱭ ᱪᱟᱞᱟᱜᱼᱟ ᱛᱚ ᱚᱱᱟ ᱠᱷᱟᱹᱛᱤᱨ ᱜᱮᱛᱚ ᱟᱵᱚᱨᱮᱱ ᱥᱟᱱᱛᱟᱲ ᱵᱚᱞ ᱛᱮ ᱫᱚ ᱟᱹᱰᱤ ᱜᱟᱱ ᱚᱞᱚᱜ ᱯᱟᱲᱦᱟᱣ ᱛᱮ ᱵᱟᱝ ᱵᱚᱱ ᱰᱮᱵᱷᱞᱚᱯ ᱜᱮᱭᱟ
ᱮᱠᱫᱚᱢ ᱥᱟᱹᱨᱤ ᱠᱟᱛᱷᱟ ᱵᱤᱱ ᱢᱮᱱ ᱠᱮᱫᱟ ᱜᱚᱢᱠᱮ ᱟᱵᱚ ᱥᱟᱱ ᱛᱟᱲᱢᱟ ᱢᱟᱱᱮ ᱚᱱᱠᱟ ᱵᱟᱝ ᱵᱚᱱ ᱥᱤᱠᱷᱱᱟᱹᱛᱟ ᱮᱸᱻ ᱚᱱᱟ ᱠᱷᱟᱹᱛᱤᱨ ᱠᱷᱟᱹᱛᱤᱨ ᱛᱮᱜᱮ ᱛᱚ ᱱᱩᱱᱟᱹᱜ ᱛᱟᱭᱚᱢ ᱨᱮ ᱚᱱᱟ ᱫᱚ ᱟᱵᱚᱣᱟᱜ ᱫᱚᱥ ᱠᱷᱟᱹᱛᱤᱨ ᱜᱮ ᱚᱱᱟ ᱫᱚ ᱦᱩᱭᱩᱜ ᱠᱟᱱᱟ ᱚᱱᱟ ᱫᱚ ᱡᱟᱦᱟᱸᱭ ᱠᱚ ᱥᱮ ᱟᱵᱚ ᱠᱚ ᱡᱟᱦᱟᱸᱭ ᱱᱤᱛᱚᱜ ᱟᱵᱚ ᱚᱱᱟ ᱚᱞᱚᱜ ᱯᱟᱲᱦᱟᱜ ᱛᱮ ᱥᱮᱪᱮᱫᱚᱜ ᱦᱩᱭᱩᱜ ᱛᱟᱢᱟ ᱥᱮᱪᱮᱫᱚᱜ ᱦᱩᱭᱩᱜ ᱛᱟᱵᱚᱱᱟ ᱟᱨ ᱥᱮᱪᱮᱫ ᱠᱟᱛᱮᱜ ᱟᱵᱚ ᱡᱟᱦᱟᱸᱭ ᱜᱟᱨᱡᱮᱱ ᱠᱚ ᱜᱤᱫᱽᱨᱟᱹ ᱠᱚ ᱤᱥᱠᱩᱞ ᱵᱟᱝ ᱠᱚ ᱵᱷᱮᱡᱟᱭᱮᱫ ᱠᱚᱣᱟ ᱩᱱᱠᱩ ᱠᱚ ᱵᱩᱡᱷᱟᱹᱣ ᱠᱚ ᱦᱩᱭᱩᱜᱼᱟ ᱡᱮ ᱥᱮᱪᱮᱫ ᱵᱮᱜᱚᱨ ᱜᱮ ᱵᱷᱟᱹᱜᱤ ᱰᱟᱦᱟᱨ ᱛᱮᱵᱚᱱ ᱪᱟᱞᱟᱣ ᱫᱟᱲᱮᱭᱟᱜᱼᱟ ᱟᱨ ᱥᱮᱪᱮᱫ ᱡᱤᱫᱤ ᱵᱟᱝᱵᱚᱱ ᱥᱮᱪᱮᱫᱚᱜᱼᱟ ᱛᱟᱦᱚᱞᱮ ᱟᱵᱚ ᱫᱚ ᱱᱚᱝᱠᱟᱱ ᱵᱟᱹᱲᱤᱡ ᱰᱟᱨᱦᱟᱣ ᱛᱮᱜᱮᱵᱚᱱ ᱰᱟᱨᱦᱟᱣᱚᱜᱼᱟ
ᱜᱚᱝᱠᱮ ᱱᱚᱣᱟ ᱱᱟᱦᱟᱜ ᱡᱩᱜᱽ ᱛᱚ ᱚᱱᱟ ᱜᱮᱛᱚ ᱟᱵᱚᱨᱮᱱ ᱢᱟᱱᱮ ᱜᱟᱨᱡᱮᱱ ᱠᱚᱦᱚ ᱵᱟᱠᱚ ᱵᱩᱡ ᱫᱟ ᱟᱨ ᱯᱟᱹᱴᱷᱩᱣᱟᱹ ᱠᱚᱦᱚ ᱵᱟᱠᱚ ᱵᱩᱡ ᱫᱟ ᱜᱤᱫᱽᱨᱟᱹ ᱠᱚᱦᱚ ᱛᱚ ᱟᱵᱚ ᱡᱟᱦᱟᱸ ᱚᱞᱚᱜ ᱯᱟᱲᱦᱟᱜ ᱥᱮᱬᱟ ᱞᱮᱠᱷᱟᱱ ᱟᱵᱚᱣᱟᱜ ᱡᱟᱦᱟᱱᱟᱜ ᱟᱵᱚ ᱡᱟᱦᱟᱱᱟᱜ ᱚᱫᱷᱤᱠᱟᱨ ᱛᱟᱵᱚ ᱚᱱᱟ ᱟᱵᱚ ᱵᱟᱝᱵᱚᱱ ᱧᱟᱢ ᱮᱫᱟ ᱛᱚ ᱟᱵᱚ᱾ ᱠᱟᱨᱚᱱ ᱫᱚ ᱟᱵᱚ ᱚᱞᱚᱜ ᱯᱟᱲᱦᱟᱜ ᱛᱮ ᱰᱮᱵᱷᱞᱚᱯ ᱜᱮ ᱰᱮᱵᱷᱞᱚᱯ ᱜᱮᱭᱟ ᱥᱮ ᱟᱨᱦᱚ ᱵᱟᱲᱟᱭ ᱜᱮ ᱵᱟᱵᱚ ᱵᱟᱲᱟᱭ ᱛᱮ᱾ ᱟᱨ ᱱᱤᱡᱮᱨᱟᱜ ᱚᱫᱷᱤᱠᱟᱨ ᱚᱱᱟ ᱛᱮᱜᱚ ᱵᱟᱝ ᱵᱚᱱ ᱧᱟᱢ ᱮᱫᱟ᱾
ᱮᱠᱫᱚᱢ ᱴᱷᱤᱠ ᱠᱟᱛᱷᱟ ᱜᱮᱵᱤᱱ ᱞᱟᱹᱭ ᱠᱟᱫᱟ ᱜᱚᱝᱠᱮ᱾ ᱱᱚᱜ ᱚᱭ ᱡᱮ ᱞᱟᱹᱭ ᱠᱮᱫᱟ ᱵᱤᱱ ᱡᱮ ᱚᱫᱷᱤᱠᱟᱨ ᱵᱟᱵᱚᱱ ᱧᱟᱢ ᱮᱫᱟ ᱚᱱᱟ ᱫᱚ ᱚᱠᱚᱭ ᱠᱷᱟᱹᱛᱤᱨ ᱚᱫᱷᱤᱠᱟᱨ ᱵᱟᱵᱚᱱ ᱧᱟᱢ ᱫᱟ ᱟᱵᱚ ᱠᱷᱟᱹᱛᱤᱨ ᱛᱤᱨ ᱜᱮ ᱵᱟᱵᱚᱱ
ᱦᱮᱸ ᱟᱵᱚᱠᱟᱛᱮᱜ ᱟᱵᱚᱜᱮ ᱚᱞᱚᱜ ᱯᱟᱲᱦᱟ ᱵᱟᱵᱚ ᱵᱟᱰᱟᱭ ᱫᱟ ᱵᱟ ᱵᱟᱵᱚ ᱥᱤᱠᱷᱱᱟᱹᱛᱚᱜ-ᱟ᱾ ᱛᱚ ᱪᱤᱠᱟᱹ ᱛᱮᱵᱚ ᱧᱟᱢᱟ ᱚᱱᱟ ᱱᱤᱭᱟᱹ ᱵᱟᱲᱟᱭ ᱜᱮ ᱵᱟᱹᱱᱩᱜ ᱛᱟᱵᱚᱱᱟ ᱥᱩᱫᱩ ᱟᱵᱚ ᱫᱚ ᱚᱠᱟ ᱨᱮ ᱯᱨᱳᱜᱨᱟᱢ ᱚᱠᱟ ᱨᱮ ᱦᱟᱸᱰᱤ ᱯᱟᱹᱣᱨᱟᱹ ᱧᱩ ᱦᱩᱭᱩᱜᱼᱟ ᱩᱫᱚ ᱟᱵᱚ ᱥᱟᱱᱛᱟᱲ ᱥᱚᱢᱟᱡᱽ ᱨᱮᱜᱮ ᱱᱚᱣᱟ ᱠᱚᱫᱚ ᱵᱮᱥᱤᱨ ᱵᱷᱟᱜᱽ ᱤᱧ ᱧᱮᱞ ᱟᱠᱟᱫᱟ ᱚᱱᱟᱛᱮ ᱟᱵᱚ ᱥᱟᱱᱛᱟᱲ ᱥᱚᱢᱟᱡᱽ ᱮᱴᱟᱜ ᱡᱟᱹᱛᱤ ᱠᱷᱚᱱ ᱟᱹᱰᱤ ᱵᱚ ᱯᱟᱹᱪᱷᱞᱟᱹ ᱜᱮᱭᱟ᱾
ᱮᱠᱫᱚᱢ ᱮᱠᱫᱚᱢ ᱚᱱᱟᱜᱮ ᱱᱤᱛᱚᱜ ᱡᱟᱦᱟᱸᱭ ᱟᱵᱚ ᱠᱤᱢᱵᱟ ᱟᱵᱚ ᱠᱷᱚᱱᱟᱜ ᱯᱚᱨᱮᱨ ᱡᱮᱱᱟᱨᱮᱥᱚᱱ ᱡᱟᱦᱟᱸᱭ ᱢᱮᱱᱟᱜ ᱠᱚᱣᱟ᱾ ᱦᱮᱸ ᱥᱮ ᱟᱵᱚ ᱠᱚᱜᱮ ᱡᱩᱫᱤ ᱟᱵᱚ ᱴᱷᱤᱠ ᱴᱷᱟᱠ ᱵᱟᱝᱵᱚᱱ ᱛᱟᱦᱮᱱᱟ ᱛᱟᱦᱚᱞᱮ ᱟᱵᱚ ᱩᱸ ᱡᱮᱱᱟᱨᱮᱥᱚᱱ ᱡᱟᱦᱟᱸᱭ ᱟᱵᱚ ᱠᱷᱚᱱᱟᱜ ᱞᱟᱛᱟᱨ ᱠᱚ ᱡᱟᱦᱟᱸᱭ ᱵᱚᱠᱚᱧ ᱛᱟᱠᱚ ᱠᱚ ᱯᱟᱲᱦᱟᱜ ᱠᱟᱱᱟ ᱛᱟᱦᱞᱮ ᱩᱱᱠᱩ ᱦᱚᱸᱛᱚ ᱟᱵᱚ ᱠᱚ ᱧᱮᱞ ᱛᱮᱠᱚ ᱥᱮᱬᱟᱭᱟ᱾ ᱚᱱᱟᱛᱮ ᱟᱵᱚᱜᱮ ᱱᱤᱛᱚᱜ ᱡᱟᱦᱟᱸᱭ ᱡᱟᱦᱟᱸ ᱡᱮᱱᱟᱨᱮᱥ- -ᱚᱱ ᱢᱮᱱᱟᱜ ᱵᱚᱱᱟ
ᱦᱮᱸ
ᱟᱵᱚᱜᱮ ᱴᱷᱤᱠ ᱥᱮᱪᱮᱫ ᱦᱩᱭ ᱟᱵᱚᱱᱟ ᱟᱨ ᱥᱮᱪᱮᱫ ᱠᱟᱛᱮ ᱮ ᱟᱵᱚ ᱡᱟᱦᱟᱸᱭ ᱠᱚ ᱚᱱᱠᱟ ᱤᱥᱠᱩᱞ ᱵᱟᱝᱠᱚ ᱵᱷᱮᱡᱟᱭᱮᱫ ᱠᱚᱣᱟ ᱩᱱᱠᱩ ᱵᱚ ᱩᱱᱠᱩ ᱨᱮᱱ ᱜᱟᱨᱡᱮᱱ ᱵᱚᱱ ᱵᱩᱡᱷᱟᱹᱣ ᱠᱚᱣᱟ᱾ ᱡᱮ ᱱᱚᱝᱠᱟ ᱯᱟᱲᱦᱟᱣ ᱦᱚᱪᱚ ᱠᱚᱯᱮ ᱡᱮ ᱟᱵᱚ ᱱᱤᱛᱚᱜ ᱱᱩᱱᱟᱹᱜ ᱞᱟᱛᱟᱨ ᱨᱮ ᱢᱮᱱᱟᱜ ᱵᱚᱱᱟ ᱥᱮᱪᱮᱫ ᱞᱮᱱᱠᱷᱟᱱ ᱟᱵᱚᱣᱟᱜ ᱡᱟᱹ ᱡᱮᱢᱚᱱ ᱱᱚᱜᱼᱚᱭ ᱡᱩᱫᱤ ᱟᱵᱚ ᱥᱮᱪᱮᱫᱚᱜᱼᱟ ᱵᱚᱱ ᱛᱟᱦᱚᱞᱮ ᱵᱟᱝ ᱟᱵᱚ ᱟᱵᱚ ᱟᱹᱥᱩᱞ ᱫᱟᱲᱮᱭᱟᱜᱼᱟ ᱵᱚᱱ ᱥᱮ ᱟᱵᱚ ᱡᱟᱦᱱᱟᱜ ᱵᱚᱱ ᱵᱮᱵᱥᱟ ᱫᱟᱲᱮᱭᱟᱜᱼᱟ ᱟᱨ ᱡᱩᱫᱤ ᱚᱱᱠᱟ ᱢᱩᱨᱠᱷᱩ ᱜᱮᱵᱚᱱ ᱛᱟᱦᱮᱱᱟ᱾